ᱦᱮᱞᱳ
ᱦᱳᱭ ᱟᱸᱡᱚᱢᱮᱫᱟ ᱵᱮᱱ?
ᱦᱮᱸ ᱟᱸᱡᱚᱢᱮᱭᱟ ᱞᱤᱧ
ᱦᱳᱭ ᱜᱚᱝᱠᱮ ᱮᱸᱰᱮ ᱠᱷᱟᱡ ᱜᱟᱞᱢᱟᱨᱟᱣᱱᱟ ᱥᱟᱛᱟᱢ ᱫᱚ ᱠᱷᱮᱞᱳᱰ, ᱠᱚ ᱤᱫᱤ ᱠᱟᱛᱮᱫ ᱮᱸᱰᱮᱠᱷᱟᱱ ᱜᱚᱢᱠᱮ ᱱᱚᱜ-ᱚᱭ ᱡᱮ ᱠᱷᱮᱞᱳᱰ ᱠᱚ ᱟᱹᱰᱤ ᱟᱹᱰᱤ ᱟᱭᱢᱟ ᱨᱚᱠᱚᱢᱟᱜ ᱜᱮ ᱢᱮᱱᱟᱜ ᱜᱮᱭᱟ ᱮᱸᱰᱮᱠᱷᱟᱱ ᱮᱸ ᱯᱷᱩᱴᱵᱚᱞ ᱢᱮᱱᱟᱜ
ᱦᱮᱸ
ᱟᱠᱟᱥ, ᱵᱟᱰᱤ, ᱦᱚᱠᱤ, ᱵᱮᱴᱢᱤᱱᱴᱚᱱ, ᱟᱨᱚ ᱮᱢᱟᱱ ᱛᱮᱭᱟᱜ ᱠᱷᱮᱞᱳᱰ ᱠᱚ ᱢᱮᱱᱟᱜ-ᱟ ᱩᱱᱠᱩ ᱠᱷᱚᱱ ᱪᱷᱟᱰᱟ ᱦᱳᱭ ᱦᱳᱭ ᱦᱳᱭ ᱟᱪᱪᱷᱟ ᱜᱚᱝᱠᱮ ᱦᱚᱜ-ᱚ ᱚᱱᱟ ᱪᱷᱟᱰᱟ ᱠᱟᱛᱮ ᱵᱮᱱ ᱱᱚᱜ ᱱᱚᱣᱟ ᱠᱚ ᱢᱩᱫᱽ ᱨᱮ ᱢᱟᱱᱮ ᱚᱠᱟᱴᱟᱜ ᱡᱟᱹᱥᱛᱤ ᱵᱮᱱ ᱠᱩᱥᱤᱭᱟᱜ-ᱟ ᱟᱵᱮᱱ
ᱟᱹᱞᱤᱧ ᱟᱹᱞᱤᱧ ᱫᱚ ᱡᱟᱹᱥᱛᱤ ᱞᱤᱧ ᱟᱹᱞᱤᱧ ᱡᱟᱹᱥᱛᱤ ᱞᱤᱧ ᱠᱩᱥᱤᱭᱟᱜ-ᱟ ᱯᱷᱩᱴᱵᱚᱞ ᱛᱚ ᱟᱹᱵᱤᱱ ᱫᱚ
ᱟᱹᱞᱤᱧ ᱫᱚ ᱜᱚᱢᱠᱮ ᱡᱟᱹᱥᱛᱤ ᱫᱚ ᱦᱟᱸᱜ ᱯᱷᱩᱴᱵᱚᱞ ᱫᱚ ᱮᱻ ᱠᱷᱮᱞ ᱠᱷᱮᱞᱳᱰ ᱞᱤᱧ ᱠᱩᱥᱤᱭᱟᱜ-ᱟ ᱠᱷᱮᱞ ᱟᱹᱰᱤ ᱡᱚᱠᱷᱚᱱ ᱞᱤᱧ ᱠᱷᱮᱹᱞᱟ ᱛᱚᱠᱷᱚᱱ ᱟᱨ ᱡᱩᱫᱤ ᱵᱤᱱ ᱢᱮᱱᱟ ᱢᱤᱫ ᱦᱤᱥᱟᱵ ᱛᱮ ᱮᱱᱠᱷᱟᱱ ᱫᱚ ᱠᱨᱤᱠᱮᱴ ᱨᱮᱱ ᱠᱟᱱᱟᱞᱤᱧ ᱢᱮᱢᱮᱱ ᱜᱟᱱᱚᱜ-ᱟ ᱵᱟᱱᱟᱨ ᱥᱮᱱ ᱜᱮ ᱡᱟᱹᱥᱛᱤ ᱛᱮᱫᱚ ᱠᱨᱤᱠᱮᱴ ᱜᱮ
ᱟᱹᱞᱤᱧ ᱟᱹᱞᱤᱧ ᱫᱚ ᱢᱟᱱᱮ ᱯᱷᱩᱴᱵᱚᱞ, ᱫᱚ ᱟᱵᱚ ᱟᱵᱚ ᱫᱚ ᱵᱩᱡᱽ ᱫᱟᱵᱤᱱ ᱛᱚ ᱥᱟᱱᱛ ᱢᱟᱱᱮ ᱟᱵᱚ ᱵᱮᱥᱤᱨ ᱵᱷᱟᱜᱽ ᱧᱮᱞ ᱟᱵᱤᱱ ᱡᱟᱦᱟᱸ ᱛᱤᱱᱟᱹᱜ ᱟᱵᱚ ᱥᱟᱱᱛᱟᱲ ᱥᱚᱢᱟᱡᱽ ᱨᱮᱱ ᱜᱤᱫᱽᱨᱟᱹ ᱢᱮᱱᱟᱜ ᱵᱚᱱᱟ ᱦᱮᱸ ᱥᱮ ᱵᱟᱝ ᱵᱮᱥᱤᱨ ᱵᱷᱟᱜᱽ ᱜᱮ ᱢᱟᱱᱮ ᱦᱩᱰᱤᱧ ᱠᱷᱚᱱ ᱜᱮ ᱟᱵᱚ ᱵᱤᱥᱤ ᱯᱷᱩᱴᱵᱚᱞ ᱥᱮᱫᱜ ᱜᱮ ᱵᱤᱥᱤ ᱟᱜᱽᱨᱚᱛᱷ ᱛᱟᱵᱚᱱ ᱦᱮᱸᱥᱮ ᱵᱟᱝ ᱛᱚ ᱚᱱᱟ ᱦᱮᱸ ᱟᱜᱽᱨᱚ ᱦᱚᱸ ᱵᱮᱥᱤ ᱛᱟᱵᱚᱱ ᱟᱨ ᱟᱵᱚ ᱥᱟᱱᱛᱟᱲ ᱥᱚᱢᱟᱡᱽ ᱨᱮᱱ ᱜᱤᱫᱽᱨᱟᱹ ᱧᱮᱞᱤᱱ ᱵᱤᱥᱤ ᱢᱟᱱᱮ ᱯᱷᱩᱴᱵᱚᱞ ᱪᱮᱛᱟᱱ ᱨᱮᱜᱮ ᱵᱤᱥᱤ ᱩᱱᱠᱩᱣᱟᱜ ᱦᱚᱸ ᱟᱜᱽᱨᱚᱦᱚᱨ ᱛᱟᱯᱚᱨ ᱠᱷᱮᱞ ᱦᱚᱸ ᱧᱮᱞ ᱟᱵᱤᱱ ᱵᱮᱥᱤᱨ ᱵᱷᱟᱜᱽ ᱜᱤᱫᱽᱨᱟᱹ ᱜᱮ ᱚᱱᱟ ᱢᱟᱱᱮ ᱯᱷᱩᱴᱵᱚᱞ ᱯᱮᱪᱷᱚᱱ ᱨᱮ ᱢᱟᱱᱮ ᱵᱷᱟᱜᱤ ᱜᱮ ᱴᱟᱭᱤᱢ ᱠᱚ ᱮᱢ ᱜᱮᱭᱟᱢ ᱛᱚ ᱟᱹᱞᱤᱧ ᱦᱚᱸ ᱯᱷᱩᱴᱵᱚᱞ ᱜᱮᱞᱤᱧ ᱢᱟᱱᱮ ᱯᱨᱚᱛᱷᱚᱢ ᱠᱷᱚᱱ ᱯᱷᱩᱴᱵᱚᱞ ᱜᱮᱞᱤᱧ ᱠᱷᱮᱞ ᱟᱹᱜᱩ ᱠᱟᱫᱟ ᱛᱟᱨᱯᱚᱨᱮ ᱟᱫᱚ ᱵᱟᱭᱨᱮ ᱨᱮ ᱛᱟᱦᱮᱸ ᱛᱟᱦᱮᱸ ᱛᱮ ᱪᱮᱫ ᱞᱮᱠᱟ ᱧᱮᱞ ᱠᱟᱫᱟᱞᱤᱧ ᱡᱮ ᱦᱚᱭᱛᱚ ᱯᱷᱩᱴᱵᱚᱞ ᱠᱷᱮᱞ ᱦᱚᱭᱛᱚ ᱵᱟᱠᱚ ᱩᱰᱩᱜᱠ ᱞᱮᱱᱟ ᱛᱮᱦᱤᱧ, ᱛᱟᱦᱚᱞᱮ ᱪᱮᱫ ᱵᱤᱱ ᱪᱤᱠᱟᱹᱭᱟᱵᱤᱱ ᱜᱮ ᱫᱩᱲᱩᱵ ᱠᱚᱜ ᱟᱵᱤᱱ ᱛᱟᱦᱚᱞᱮ ᱦᱟᱱᱟ ᱱᱟᱣᱟ ᱡᱟᱦᱟᱱᱟᱜ ᱜᱮ ᱠᱷᱮᱞ ᱦᱩᱭᱩᱜᱼᱟ ᱛᱟᱦᱚᱞᱮ᱾ ᱠᱨᱤᱠᱮᱴ ᱦᱚᱞᱤᱧ ᱠᱷᱮᱞ ᱜᱮᱭᱟ, ᱵᱮᱰᱢᱤᱱᱴᱚᱱ ᱦᱚᱞᱤᱧ ᱠᱷᱮᱞ ᱜᱮᱭᱟ, ᱵᱷᱚᱞᱤᱵᱚᱞ ᱦᱚᱞᱤᱧ ᱠᱷᱮᱞ ᱜᱮᱭᱟ᱾ ᱡᱷᱚᱛᱚ ᱜᱮᱞᱤᱧ ᱠᱷᱮᱞᱟ, ᱠᱮᱨᱟᱢ ᱠᱮᱨᱟᱢ ᱦᱚᱸ ᱠᱷᱮᱞ ᱦᱩᱭᱩᱜ ᱜᱮᱭᱟ ᱵᱩᱡ ᱫᱟᱵᱤᱱ᱾ ᱢᱟᱱᱮ ᱡᱷᱚᱛᱚ ᱠᱷᱮᱞ ᱜᱮ ᱠᱷᱮᱞ ᱦᱩᱭᱩᱜᱼᱟ ᱛᱚ ᱯᱷᱩᱴᱵᱚᱞ ᱜᱮ ᱵᱮᱥᱤ᱾ ᱦᱮᱸ ᱦᱚᱞᱟᱢᱟ ᱦᱚᱞᱟᱢᱟ ᱟᱨᱡᱮᱱᱴᱤᱱᱟ ᱮᱥᱯᱮᱱ ᱠᱷᱮᱞ ᱛᱟᱦᱮᱸ ᱞᱮᱱᱟ ᱛᱚ ᱚᱱᱮ ᱞᱟᱹᱭᱟᱫ ᱵᱮᱤᱱᱟᱞᱤᱧ ᱡᱮ ᱠᱷᱮᱞ ᱧᱮᱞ ᱠᱟᱛᱮ ᱨᱩᱣᱟᱹᱲ ᱦᱩᱭᱱᱟ ᱯᱨᱟᱭ ᱡᱟᱹᱯᱤᱫ ᱠᱷᱚᱱ ᱵᱤᱨᱮᱫ ᱦᱩᱭ ᱟᱠᱟᱱᱟ ᱫᱚᱥᱴᱟ ᱛᱟᱞᱦᱮ ᱪᱮᱫ ᱞᱤᱧ ᱪᱤᱠᱟᱹᱭᱟ ᱱᱤᱛᱜ ᱫᱚ ᱪᱮᱫ ᱦᱚᱸ ᱡᱩᱛ ᱵᱟᱝ ᱵᱩᱡᱷᱟᱹᱜ ᱠᱟᱱᱟ ᱛᱟᱦᱚᱞᱮ ᱯᱮ ᱠᱟᱹᱡ ᱜᱚᱞᱯᱷᱚ ᱵᱟᱲᱟ ᱦᱩᱭ ᱞᱮᱱ ᱜᱮ ᱟᱨᱠᱤ᱾
ᱦᱳᱭ ᱦᱳᱭ ᱟᱪᱪᱷᱟ ᱦᱮᱸ ᱜᱚᱝᱠᱮ ᱟᱹᱞᱤᱧ ᱫᱚ ᱦᱟᱸᱜ ᱯᱷᱩᱴᱵᱚᱞ ᱨᱮᱫᱚ ᱵᱟᱹᱞᱤᱧ ᱧᱮᱞ ᱠᱟᱫᱟ ᱜᱚᱝᱠᱮ᱾ ᱟᱞᱮ ᱫᱚ ᱡᱟᱹᱥᱛᱤ ᱠᱟᱭᱛᱮ ᱚᱱᱟ ᱟᱹᱞᱤᱧ ᱫᱚ ᱦᱟᱸᱜ ᱡᱟᱹᱥᱛᱤ ᱠᱟᱭᱛᱮ ᱠᱨᱤᱠᱮᱴ ᱜᱮᱞᱤᱧ ᱠᱩᱥᱤᱭᱟᱜᱼᱟ ᱧᱮᱞ ᱫᱚ, ᱚᱱᱟ ᱠᱨᱤᱠᱮᱴ ᱡᱮᱫᱮᱠᱟ ᱦᱚᱞᱟ ᱛᱟᱦᱮᱸ ᱠᱟᱱᱟᱟᱱᱟ ᱤᱱᱰᱤᱭᱟᱳᱣᱟᱱ ᱟᱨ ᱤᱝᱞᱮᱱᱰ ᱦᱳᱭ ᱦᱳᱭ ᱚᱱᱮ ᱚᱱᱟ ᱠᱷᱮᱞᱳᱰ ᱞᱤᱧ ᱧᱮᱞᱮᱫ ᱛᱟᱦᱮᱸ ᱠᱟᱱᱟ᱾ ᱚᱱᱟᱴᱟᱜ ᱠᱷᱮᱞᱳᱰ ᱨᱮᱧ ᱧᱮᱞᱮᱫ ᱠᱟᱱ,
ᱦᱮᱸ ᱦᱮᱸ ᱛᱚ ᱚᱱᱟ ᱦᱚᱸ ᱵᱟᱝ ᱟᱹᱞᱤᱧ ᱧᱮᱞ ᱫᱚᱞᱤᱧ ᱧᱮᱞᱟ ᱚᱱᱟ ᱦᱚᱸ ᱢᱟᱱᱮ ᱠᱨᱤᱠᱮᱴ ᱠᱷᱮᱞ ᱦᱚᱸ ᱞᱤᱧ ᱧᱮᱞ ᱜᱮᱭᱟ᱾ ᱟᱫᱚ ᱯᱷᱩᱴᱵᱚᱞ ᱨᱮᱫᱚ ᱢᱟᱱᱮ ᱢᱤᱫᱴᱮᱱ ᱢᱤᱫᱴᱮᱱ ᱵᱷᱟᱜᱮ ᱵᱩᱡᱷᱟᱹᱜᱼᱟ ᱢᱟᱱᱮ ᱯᱷᱩᱴᱵᱚᱞ ᱧᱮᱞ ᱨᱮᱫᱚ ᱟᱨᱠᱤ᱾ ᱟᱨ ᱵᱷᱟᱜᱮ ᱵᱷᱟᱜᱮ ᱴᱤᱢ ᱠᱚ ᱛᱟᱸᱦᱮᱱᱟ ᱛᱟᱯᱚᱨᱮ ᱥᱯᱮᱱ ᱱᱩᱠᱩ ᱢᱮᱥᱤ ᱨᱳᱱᱟᱞᱰᱳ, ᱱᱮᱭᱢᱟᱨ ᱵᱷᱟᱜᱮ ᱵᱷᱟᱜᱮ ᱯᱞᱮᱭᱟᱨ ᱢᱮᱱᱟᱜ ᱠᱚᱣᱟ᱾ ᱱᱟᱟᱱᱟ ᱨᱚᱠᱚᱢ ᱥᱠᱤᱞ ᱧᱮᱞ ᱧᱟᱢᱼᱚᱜ ᱟ ᱠᱷᱮᱞ ᱨᱮ ᱟᱞᱟᱫᱟ ᱢᱤᱫᱴᱮᱱ ᱨᱚᱢᱟᱱᱪᱠᱚᱨ, ᱤᱭᱟᱹ ᱥᱤᱥᱴᱤᱜ ᱟ ᱢᱚᱱᱮᱨ ᱢᱚᱫᱷᱮ ᱨᱮ ᱵᱩᱡ ᱠᱮᱫᱟ ᱵᱤᱱ,
ᱦᱳᱭ ᱦᱳᱭ ᱟᱪᱪᱷᱟ ᱜᱚᱢᱠᱮ ᱱᱚᱸᱜᱼᱚᱭ ᱟᱪᱪᱷᱟ ᱴᱷᱤᱠ ᱜᱮᱭᱟ ᱚᱱᱟ ᱠᱚᱫᱚ ᱟᱹᱰᱤᱜᱟᱱ ᱵᱤᱱ ᱜᱟᱞᱟᱢ
ᱦᱮᱸ ᱡᱮᱢᱚᱱ ᱠᱨᱤᱠᱮᱴ ᱨᱮᱦᱚᱸ ᱡᱮᱢᱚᱱ ᱥᱩᱢᱚᱱ ᱜᱤᱞ ᱛᱟᱯᱚᱨ ᱥᱩᱨᱡᱚ ᱠᱩᱢᱟᱨ ᱡᱟᱫᱚᱵ, ᱦᱮᱸ ᱞᱟᱹᱭ ᱵᱤᱱ
ᱦᱟᱯᱮ ᱦᱟᱯᱮ ᱦᱟᱯᱮ ᱦᱟᱯᱮ ᱦᱟᱯᱮ ᱡᱟᱹᱥᱛᱤ
ᱦᱮᱞᱳ
ᱱᱚᱝᱠᱟ ᱦᱟᱸᱜ ᱵᱮᱠ
ᱞᱟᱹᱭ ᱵᱤᱱ ᱞᱟᱹᱭ ᱵᱤᱱ